ᱟᱸᱡᱚᱢᱼᱚᱜ ᱠᱟᱱᱟ, ᱢᱟ ᱞᱟᱹᱭ ᱛᱟᱞᱟᱝ ᱢᱮ᱾
ᱦᱮᱸᱛᱚ ᱛᱟᱦᱞᱮ ᱟᱫᱚ ᱦᱟᱸᱜ ᱥᱮᱨᱣᱟ ᱠᱚᱨᱮᱱᱟᱜ ᱜᱮ ᱟᱹᱰᱤᱜᱟᱱ ᱠᱟᱛᱷᱟ ᱠᱚ, ᱵᱟᱹᱠᱤ ᱢᱮᱱᱟᱜ ᱠᱟᱜᱼᱟ, ᱱᱤᱛᱚᱜ ᱛᱟᱦᱚᱞᱮ ᱚᱱᱟ ᱯᱟᱛᱟ ᱯᱚᱨᱚᱵᱽ ᱤᱫᱤ ᱠᱟᱛᱮᱫ ᱞᱟᱝ ᱨᱚᱯᱚᱲᱟ᱾ ᱯᱟᱛᱟ ᱯᱚᱨᱚᱵᱽ ᱵᱚᱞᱛᱮ ᱦᱚᱜᱼᱚᱭ ᱡᱮᱢᱚᱱ, ᱟᱵᱩᱣᱟᱜ ᱥᱮᱨᱣᱟ ᱨᱮᱱᱟᱜ ᱡᱟᱦᱟᱸ ᱯᱚᱛᱚᱵ ᱚ ᱯᱚᱨᱚᱵᱽ ᱠᱚ ᱢᱮᱱᱟᱜᱼᱟ, ᱞᱟᱹᱴᱩ ᱞᱟᱹᱴᱩ ᱢᱟᱨᱟᱝ ᱢᱟᱨᱟᱝ ᱟᱜ᱾ ᱥᱚᱨᱦᱟᱭ ᱦᱩᱭ ᱪᱚᱣᱟᱱ ᱱᱚᱜ-ᱚᱭ ᱵᱟᱦᱟ ᱦᱩᱭ ᱪᱚ, ᱦᱳᱭ ᱚᱱᱟᱜᱮ ᱚᱠᱟᱞᱮᱠᱟ ᱟᱯᱮ ᱥᱮᱫ ᱫᱚᱠᱚ ᱢᱟᱱᱟᱣ ᱵᱟᱛᱟᱣᱟ? ᱛᱤᱱᱟᱹᱜ ᱫᱤᱱ ᱠᱚ ᱢᱟᱱᱟᱣ ᱵᱟᱛᱟᱣᱟ ᱚᱱᱟᱠᱚ ᱤᱫᱤ ᱠᱟᱛᱮᱜ ᱜᱮ ᱦᱩᱰᱤᱧ ᱢᱟᱪᱷᱟ ᱞᱟᱹᱭ ᱛᱟᱞᱟᱝ ᱢᱮ, ᱞᱟᱦᱟᱭ ᱛᱟᱞᱟᱝ ᱢᱮ᱾
ᱟᱪᱪᱷᱟ ᱴᱷᱤᱠ ᱜᱮᱭᱟ ᱛᱟᱦᱞᱮ ᱡᱟᱦᱟᱸᱞᱮᱠᱟ ᱢᱮᱱᱮᱫ ᱛᱟᱞᱟᱝ ᱱᱟᱜ ᱟᱵᱩᱣᱟᱜ ᱟᱸᱻ ᱯᱟᱛᱟ ᱯᱚᱨᱚᱵᱽ ᱠᱚᱜᱮ ᱞᱟᱝ ᱜᱟᱞᱢᱟᱨᱟᱜ-ᱟ, ᱛᱚ ᱟᱵᱚᱣᱟᱜ ᱯᱟᱛ, ᱟᱸᱻ ᱟᱵᱚ ᱥᱟᱱᱛᱟᱲ ᱥᱮᱨᱣᱟ ᱨᱮ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱦᱟᱸᱜ ᱥᱚᱦᱨᱟᱭ ᱯᱚᱨᱚᱵᱽ ᱟᱨ ᱪᱮᱫ᱾ ᱱᱚᱣᱟ ᱫᱚᱠᱚ ᱢᱟᱱᱟᱣᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱛᱚ, ᱱᱚᱝᱠᱟ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱟᱭᱢᱟ ᱴᱚᱴᱷᱟ ᱨᱮ ᱜᱮ ᱚᱱᱠᱟ ᱢᱚᱬᱮ ᱥᱤᱧ ᱢᱚᱬᱮ ᱧᱤᱫᱟᱹ ᱫᱚ ᱦᱟᱸᱜ ᱵᱟᱠᱚ ᱢᱟᱱᱟᱣᱫᱟ, ᱟᱭᱢᱟ ᱨᱮ ᱜᱮ ᱧᱮᱞᱚᱜ ᱠᱟᱱᱟ ᱡᱮ ᱯᱮ ᱫᱤᱱ ᱠᱚ, ᱯᱮ ᱢᱟᱦᱟ ᱨᱮ ᱜᱮ ᱠᱩ ᱢᱩᱪᱟᱹᱫ ᱜᱚᱫ ᱠᱟᱜ ᱠᱟᱱᱟ᱾
ᱛᱚ ᱵᱟᱹᱧ ᱞᱟᱹᱭ ᱫᱟᱲᱮᱜ ᱠᱟᱱᱟ ᱦᱟᱸᱜ ᱟᱨ ᱟᱯᱮ ᱥᱮᱫ ᱦᱚᱸ ᱚᱠᱟ ᱞᱮᱠᱟ ᱠᱚ ᱢᱟᱱᱟᱣᱟ ᱟᱨ ᱱᱚᱛᱮ ᱫᱚ ᱦᱟᱸᱜ ᱱᱚᱜ-ᱚ ᱱᱚᱝᱠᱟ᱾ ᱢᱚᱬᱮ ᱢᱚᱬᱮ ᱥᱤᱧ ᱢᱚᱬᱮ ᱧᱤᱫᱟᱹ ᱜᱮᱠᱚ ᱢᱟᱱᱟᱣᱟ ᱟᱨ ᱪᱮᱫ ᱢᱚᱬᱮ ᱢᱟᱦᱟ ᱠᱚ ᱢᱟᱱᱟᱣᱟ ᱦᱮᱸ ᱥᱮ᱾ ᱯᱳᱭᱞᱳ ᱦᱤᱞᱳᱜ ᱫᱚᱠᱚ ᱢᱮᱛᱟᱜ ᱠᱟᱱᱟ ᱩᱢ ᱢᱟᱦᱟ, ᱦᱮᱸ ᱥᱮ᱾ ᱫᱚᱥᱟᱨ ᱦᱤᱞᱳᱜ ᱫᱚ ᱜᱚᱰ ᱥᱤᱢ ᱠᱚ ᱡᱚᱢ ᱠᱚᱣᱟ᱾ ᱟᱨ ᱛᱮᱥᱟᱨ ᱦᱤᱞᱳᱜ ᱫᱚ ᱦᱩᱭᱩᱜ ᱠᱟᱱᱟ ᱚᱲᱟᱜ ᱨᱮᱠᱚ ᱵᱚᱸᱜᱟᱭᱟ ᱥᱮ ᱜᱚᱲᱟ ᱵᱚᱸᱜᱟ ᱟᱨᱪᱮᱫ᱾ ᱟᱨ ᱯᱩᱱᱟᱱ ᱦᱤᱞᱳᱜ ᱫᱚ ᱦᱟᱸᱜ ᱦᱩᱭᱩᱜ ᱠᱟᱱᱟ, ᱱᱚᱝᱠᱟ ᱥᱟᱨᱫᱤ ᱢᱟᱦᱟ ᱮᱱ ᱦᱤᱞᱚᱜ ᱫᱚ ᱰᱟᱝᱨᱤ ᱠᱚ ᱠᱷᱩᱱᱴᱟᱹᱣ ᱠᱩᱣᱟ ᱥᱮ ᱰᱟᱝᱨᱤ ᱠᱚ ᱪᱟᱨᱦᱟᱣ ᱠᱚᱣᱟ ᱟᱨ ᱠᱩᱞᱦᱤ ᱨᱮᱠᱚ ᱮᱱᱮᱡ ᱥᱮᱨᱮᱧᱟ ᱱᱚᱜ-ᱚ ᱱᱚᱝᱠᱟ ᱟᱨ ᱩᱸ ᱢᱩᱪᱟᱹᱫ ᱦᱤᱞᱳᱜ ᱫᱚ ᱦᱩᱭᱩᱜ ᱠᱟᱱᱟ,
ᱡᱟᱞᱮ ᱢᱟᱦᱟ ᱟᱨ ᱪᱮᱫ, ᱛᱤᱱᱟᱹᱜ ᱢᱟᱦᱟ ᱢᱚᱬᱮ ᱢᱟᱦᱟ ᱜᱤᱧ ᱞᱟᱹᱭ ᱠᱮᱫᱟ ᱥᱮ?
ᱦᱳᱭ ᱦᱳᱭ᱾
ᱦᱳᱭ ᱱᱚᱜ-ᱚ ᱱᱚᱝᱠᱟ ᱦᱟᱸᱜ ᱟᱞᱮ ᱱᱚᱛᱮ ᱫᱚ ᱦᱩᱭᱩᱜ ᱠᱟᱱᱟ ᱥᱚᱦᱨᱟᱭ ᱯᱚᱨᱚᱵᱽ ᱫᱚ᱾ ᱢᱚᱬᱮ ᱥᱤᱧ ᱢᱚᱬᱮ ᱧᱤᱫᱟᱹ ᱜᱮᱞᱮ ᱢᱟᱱᱟᱣᱫᱟ, ᱟᱨ ᱟᱯᱮ ᱚᱱᱛᱮ ᱫᱚ ᱛᱟᱦᱞᱮ ᱥᱚᱦᱨᱟᱭ ᱫᱚ ᱚᱠᱟ ᱞᱮᱠᱟ ᱯᱮ ᱢᱟᱱᱟᱣᱫᱟ ᱵᱚᱠᱚᱧ?
ᱦᱳᱭ ᱭᱟ ᱟᱞᱮ ᱥᱮᱜ ᱥᱚᱨᱦᱟᱭ ᱫᱚ ᱦᱟᱸᱜ ᱱᱚᱜ-ᱚᱭ ᱟᱞᱮ ᱫᱚ ᱯᱩᱥ ᱵᱚᱸᱜᱟ ᱨᱮᱞᱮ ᱢᱟᱱᱟᱣᱟ, ᱟᱨ ᱯᱩᱥ ᱵᱚᱸᱜᱟ ᱫᱚ ᱤᱭᱟᱹ ᱠᱷᱟᱹᱛᱤᱨᱞᱮ ᱢᱟᱱᱟᱣᱟ ᱱᱚᱜ-ᱚᱭ ᱡᱮ ᱡᱮ, ᱠᱷᱮᱛ ᱵᱟᱹᱫᱽ ᱨᱮ ᱦᱟᱸᱜ ᱦᱩᱲᱩ ᱠᱚ ᱛᱟᱸᱦᱮᱱ ᱛᱟᱞᱮᱭᱟ ᱥᱮ ᱚᱱᱟᱠᱚ ᱵᱟᱜᱟᱣ ᱠᱟᱛᱮᱜ ᱚᱲᱟᱜ ᱨᱮ ᱟᱹᱜᱩ ᱠᱟᱛᱮᱜ, ᱥᱟᱢᱴᱟᱣ ᱠᱟᱛᱮᱜ ᱵᱤᱫ ᱚᱱᱟ ᱯᱩᱥ ᱵᱚᱸᱜᱟ ᱨᱮ ᱫᱤᱱ ᱫᱷᱟᱨᱡᱚ ᱠᱟᱛᱮᱜ ᱞᱮ ᱢᱟᱱᱟᱣᱟ ᱦᱟᱸᱜ᱾ ᱟᱫᱚ ᱯᱩᱥ ᱵᱚᱸᱜᱟ ᱜᱮᱞᱮ ᱢᱟᱱᱟᱣᱟ, ᱱᱚᱜ-ᱚᱭ ᱢᱚᱬᱮ ᱫᱤᱱ ᱛᱚ ᱦᱩᱸ ᱦᱩᱸ ᱴᱷᱤᱠ ᱢᱟᱱᱮ ᱫᱤᱱ ᱠᱚᱞᱮ ᱴᱷᱤᱠ ᱠᱮᱫ ᱜᱮ ᱛᱟᱯᱚᱨ ᱡᱟᱦᱟᱸ ᱛᱤᱱᱟᱹᱜ ᱯᱮᱲᱟ ᱯᱟᱹᱣᱲᱟᱹ ᱠᱚᱠᱚ ᱛᱟᱸᱦᱮᱱᱟ ᱩᱱᱠᱩ ᱦᱚᱸ ᱚᱱᱠᱟ ᱞᱮᱠᱟ ᱱᱮᱣᱛᱟ ᱞᱮ ᱠᱩᱞ ᱟᱠᱚᱣᱟ᱾ ᱡᱮ ᱯᱚᱨ ᱱᱚᱜ-ᱚᱭ ᱡᱮ, ᱯᱳᱭᱞᱳ ᱫᱤᱱ ᱫᱚᱠᱚ ᱢᱮᱛᱟᱜ ᱠᱟᱱᱟ, ᱟᱞᱮ ᱫᱚ ᱟᱞᱮ ᱥᱮᱫ ᱫᱚ ᱦᱟᱸᱜ ᱩᱢ ᱢᱟᱦᱟ, ᱫᱚᱥᱟᱨ ᱫᱤᱱ ᱦᱤᱞᱳᱜ ᱫᱚ ᱫᱟᱠᱟ ᱢᱟᱦᱟ᱾ ᱛᱮᱥᱟᱨ ᱫᱤᱱ ᱦᱤᱞᱳᱜ ᱠᱷᱩᱱᱴᱟᱹᱣ ᱢᱟᱦᱟ, ᱟᱨ ᱯᱩᱱᱟᱱ ᱫᱤᱱ ᱫᱚ ᱦᱩᱭᱩᱜ ᱠᱟᱱᱟ ᱡᱟᱞᱮ ᱢᱟᱦᱟ, ᱛᱟᱨᱚᱯᱚᱨᱮᱨ ᱫᱤᱱ ᱫᱚ ᱦᱩᱭᱩᱜ ᱠᱟᱱᱟ ᱡᱟᱡᱽᱞᱮ᱾ ᱟᱫᱚ ᱩᱢ ᱢᱟᱦᱟ ᱫᱚ ᱱᱚᱝᱠᱟ ᱞᱮ ᱢᱟᱱᱟᱣᱟ ᱟᱛᱳ ᱨᱮᱱ ᱥᱟᱱᱟᱢ ᱦᱚᱲ, ᱦᱟᱲᱟᱢ, ᱵᱷᱩᱰᱤ, ᱜᱤᱫᱟᱹᱨ-ᱯᱤᱫᱟᱹᱨ ᱩᱢ ᱱᱟᱲᱠᱟ ᱠᱟᱛᱮᱫ ᱟᱨ ᱚᱲᱟᱜ ᱨᱮᱱᱟᱜ ᱡᱟᱦᱟᱸ ᱛᱤᱱᱟᱹᱜ, ᱩᱸ ᱚᱲᱟᱜ ᱠᱚ ᱥᱟᱯᱷᱟ ᱥᱟᱯᱷᱤ᱾ ᱯᱤ ᱛᱮᱱᱟᱜ ᱜᱮᱡ ᱜᱩᱨᱤᱡ ᱠᱚ ᱢᱮᱱᱟᱜ ᱟᱠᱟᱫ ᱚᱱᱟ ᱠᱚ ᱥᱟᱯᱷᱟ ᱥᱟᱹᱯᱷᱤ ᱠᱟᱛᱮᱫ ᱦᱟᱸᱜ
ᱦᱮᱸ
ᱮᱱ ᱦᱤᱞᱳᱜ ᱫᱚ ᱮᱱᱦᱤᱞᱳᱜ ᱫᱚ ᱦᱟᱸᱜ ᱢᱟᱱᱮ ᱜᱚᱴ ᱴᱟᱺᱰᱤ ᱠᱤᱢᱵᱟ ᱡᱟᱦᱮᱨ ᱨᱮ ᱥᱟᱯᱷᱟ ᱠᱟᱛᱮᱜ ᱠᱚ ᱪᱟᱞᱟᱜᱼᱟ ᱠᱚᱲᱟ ᱜᱤᱫᱽᱨᱟᱹ ᱫᱷᱩᱛᱤᱟᱛᱮᱜ ᱡᱟᱦᱮᱨ ᱨᱮᱠᱚ ᱱᱟᱥᱮᱱᱟᱜ ᱠᱚ ᱯᱩᱡᱟᱹᱣᱟᱜᱼᱟ ᱟᱨ ᱥᱳᱲᱮ ᱠᱚ ᱡᱚᱢᱟᱜ ᱮᱱ ᱦᱤᱞᱳᱜ ᱫᱚ ᱦᱟᱸᱜ
ᱦᱳᱭ ᱦᱳᱭ
ᱟᱜ ᱢᱟᱱᱮ ᱵᱚᱸᱜᱟ ᱵᱩᱨᱩᱳᱭ ᱠᱚ ᱡᱟᱦᱮᱨ ᱠᱚᱨᱮ ᱟᱨ ᱫᱚᱥᱟᱨ ᱫᱤᱱ ᱦᱩᱭᱩᱜ ᱠᱟᱱᱟ ᱫᱟᱠᱟᱭᱟᱠᱚ ᱮᱱᱦᱤᱞᱳᱜ ᱫᱚ ᱫᱟᱠᱟ ᱵᱚᱞᱛᱮ ᱩᱱᱠᱩ ᱥᱚᱨᱦᱟᱭ ᱧᱩᱛᱩᱢ ᱛᱮ ᱦᱟᱯᱲᱟᱢ ᱠᱚ ᱢᱟᱱᱮ ᱚᱲᱟᱜ ᱨᱮᱱ ᱡᱟᱦᱟᱸᱭ ᱦᱟᱯᱲᱟᱢ ᱠᱚ ᱛᱟᱦᱮᱸ ᱠᱟᱱᱟ ᱵᱚᱸᱜᱟ ᱵᱩᱨᱩ ᱩᱱᱠᱩ ᱠᱚ ᱩᱱᱠᱩ ᱠᱚ ᱧᱩᱛᱩᱢ ᱛᱮ ᱥᱤᱢ ᱥᱩᱠᱨᱤ ᱢᱮᱨᱚᱢ ᱠᱚ ᱠᱚ ᱠᱩᱴᱟᱹᱢ ᱠᱚᱣᱟ ᱩᱱᱠᱩ ᱧᱩᱛᱩᱢ ᱛᱮ ᱥᱚᱦᱨᱟᱭ ᱵᱚᱸᱜᱟ ᱨᱮ᱾ ᱟᱨ ᱫᱤᱭᱮ ᱫᱤᱭᱮ ᱚᱱᱟ ᱠᱚ ᱟᱛᱮᱜ ᱜᱮ ᱡᱮᱞ ᱡᱮᱞ ᱩᱛᱩ ᱡᱮᱞ ᱫᱟᱠᱟ ᱡᱟᱦᱟᱸᱭ ᱢᱤᱥᱨᱟ ᱠᱤᱢᱵᱟ ᱦᱚᱯᱚᱱ ᱮᱨᱟ ᱠᱚ ᱛᱟᱦᱮᱸᱱᱟ ᱩᱱᱠᱩ ᱮᱱᱦᱤᱞᱳᱜ ᱫᱚᱠᱚ ᱦᱤᱡᱩᱜ-ᱟ᱾ ᱟᱨ ᱠᱚ ᱡᱚᱢ ᱧᱩᱭᱟ ᱢᱚᱡ ᱛᱮ ᱦᱟᱸᱜ ᱮᱱᱦᱤᱞᱳᱜ ᱫᱚ᱾ ᱟᱨ ᱯᱤᱴᱷᱟᱹᱭ ᱟᱠᱚ ᱡᱤᱞ ᱯᱤᱴᱷᱟᱹ ᱡᱤᱞ ᱩᱛᱩ ᱤᱱᱟᱹ ᱠᱚ ᱡᱚᱢ ᱠᱟᱛᱮᱫ ᱠᱚ ᱡᱟᱹᱯᱤᱫ ᱠᱟᱜ-ᱟ᱾ ᱛᱟᱨ ᱛᱟᱨ ᱫᱚᱥᱟᱨ ᱫᱤᱱ ᱠᱷᱩᱱᱴᱟᱹᱣ ᱢᱟᱦᱟ ᱫᱚ ᱱᱚᱜᱼᱚᱭ ᱡᱮ ᱱᱟᱹᱭᱦᱟᱹᱨ ᱠᱷᱚᱱ ᱱᱟᱹᱭᱦᱟᱹᱨ ᱠᱷᱚᱱ ᱡᱟᱦᱟᱸᱭ ᱵᱟᱞᱟᱭᱟ ᱠᱚ ᱦᱩᱭᱩᱜ-ᱟ ᱩᱱᱠᱩ ᱫᱚ ᱱᱚᱣᱟ ᱠᱷᱩᱱᱴᱟᱹᱣ ᱫᱤᱱ ᱦᱤᱞᱳᱜ ᱠᱚ ᱦᱤᱡᱩᱜ-ᱟ ᱥᱮᱛᱟᱜ ᱨᱮᱜᱮ, ᱟᱨ ᱟᱨ ᱰᱟᱹᱟᱝᱨᱤ ᱠᱚ ᱠᱷᱩᱱᱴᱟᱹᱣ ᱠᱚᱣᱟ ᱰᱟᱹᱟᱝᱨᱤ ᱠᱤᱢᱵᱟ ᱜᱟᱹᱭ ᱠᱚ ᱠᱷᱩᱱᱴᱟᱹᱣ ᱠᱚᱣᱟ ᱦᱟᱸᱜ ᱾ ᱢᱟᱱᱮ ᱠᱩᱞᱦᱤ ᱢᱩᱪᱟᱹᱫ ᱠᱤᱢᱵᱟ ᱠᱩᱞᱦᱤ ᱠᱩᱞᱦᱤ ᱨᱮ ᱛᱟᱞᱟ ᱠᱩᱞᱦᱤ ᱨᱮ ᱾ ᱟᱫᱚ ᱚᱱᱟ ᱰᱟᱹᱝᱨᱤ ᱦᱟᱨᱛᱟ ᱛᱮ ᱡᱟᱦᱟᱸᱠᱩ ᱩᱱᱠᱩᱠᱩ ᱪᱟᱨᱦᱟᱣ ᱠᱚᱣᱟ ᱾ ᱫᱤᱭᱮ ᱠᱷᱟᱱ ᱪᱟᱨᱦᱟᱣ ᱠᱟᱛᱮ ᱟᱫᱚ ᱠᱩᱞᱦᱤ ᱨᱮᱜᱮ ᱠᱚ ᱮᱱᱮᱡ ᱥᱮᱨᱮᱧᱟ ᱥᱤᱧ ᱟᱨ ᱧᱤᱫᱟᱹ ᱚᱱᱟ ᱢᱟᱱᱮ ᱯᱟᱹᱣᱨᱟᱹ ᱦᱟᱹᱰᱤ ᱯᱟᱹᱣᱨᱟᱹ ᱠᱚ ᱡᱟᱦᱟᱸ ᱛᱤᱱᱟᱹᱜ ᱠᱚ ᱫᱚᱦᱚ ᱠᱟᱜᱼᱟ ᱚᱲᱟᱜ ᱨᱮ ᱚᱱᱟ ᱯᱟᱛᱟ ᱧᱩᱛᱩᱢ ᱤᱭᱟᱹ ᱥᱚᱨᱦᱟᱭ ᱯᱚᱨᱚᱵ ᱧᱩᱛᱩᱢ ᱛᱮ ᱚᱱᱟ ᱠᱩ ᱧᱩᱭᱟᱠᱚ ᱟᱨᱠᱚ ᱨᱟᱹᱥᱠᱟᱹᱭᱟ, ᱦᱟᱸᱜ, ᱚᱱᱟ ᱫᱤᱭᱮ ᱛᱟᱯᱚᱨ ᱡᱟᱞᱮ ᱢᱟᱦᱟ ᱦᱤᱞᱳᱜ ᱦᱚᱸ ᱚᱱᱠᱟ ᱜᱮ, ᱮ ᱡᱟᱦᱟᱸ ᱛᱤᱱᱟᱹᱜ ᱥᱟᱡ ᱵᱟᱹᱲᱤᱡ ᱠᱚ ᱛᱟᱦᱮᱸᱱᱟ ᱦᱳᱭ, ᱚᱱᱟᱠᱚ ᱧᱩ ᱠᱟᱛᱮᱫ ᱠᱚ ᱨᱟᱹᱥᱠᱟᱹᱭᱟ᱾ ᱚᱱᱠᱟ ᱠᱟᱛᱮᱜ ᱜᱮ, ᱢᱚᱬᱮ ᱥᱤᱧ ᱫᱚ ᱯᱟᱨᱚᱢᱱᱟ ᱦᱟᱜ,
ᱩᱸ
ᱦᱳᱭ ᱟᱫᱚ, ᱟᱯᱮ ᱫᱚ ᱢᱟᱱᱮ ᱢᱚᱬᱮ ᱫᱤᱱ ᱜᱮᱢ ᱞᱟᱹᱭ ᱠᱮᱫᱼᱟ ᱥᱮ?
ᱦᱳᱭ, ᱦᱳᱭ,
ᱟᱫᱚ ᱠᱚ ᱞᱟᱹᱭᱟ ᱵᱟᱝᱢᱟᱢ ᱩᱢ ᱢᱚᱬᱮ ᱥᱤᱧ ᱢᱚᱬᱮ ᱥᱤᱧ ᱥᱚᱨᱦᱟᱭ ᱯᱚᱨᱚᱵᱽ ᱫᱚ, ᱦᱟᱹᱛᱤ ᱥᱟᱶ ᱛᱮᱠᱚ ᱛᱩᱞᱩᱡ ᱠᱟᱜᱼᱟ, ᱚᱱᱟᱜᱮ ᱪᱮᱫ ᱞᱮᱠᱟ ᱵᱷᱟᱵ ᱜᱮ ᱠᱚ ᱛᱩᱲᱩᱡ ᱟᱠᱟᱫᱟ ᱚᱱᱟ ᱠᱟᱹᱴᱤᱡ ᱞᱟᱹᱭ ᱛᱟᱞᱟᱝ ᱢᱮ,
ᱟᱪᱪᱷᱟ ᱱᱚᱜᱼᱚᱭ ᱡᱟᱦᱟᱸ ᱞᱮᱠᱟᱢ ᱞᱟᱹᱭ ᱠᱮᱫ ᱛᱟᱞᱟᱝᱟ ᱡᱮ, ᱢᱚᱬᱮ ᱥᱤᱧ ᱢᱚᱬᱮ ᱧᱤᱫᱟᱹ ᱱᱚᱣᱟ ᱥᱚᱦᱚᱨᱟᱭ ᱯᱚᱨᱚᱵᱽ ᱫᱚ ᱦᱟᱸᱜ ᱠᱚ ᱢᱮᱛᱟᱜ ᱠᱟᱱᱟ ᱦᱟᱹᱛᱤ ᱞᱮᱠᱟᱱ ᱥᱚᱦᱚᱨᱟᱭ ᱯᱚᱨᱚᱵᱽ ᱠᱚ ᱢᱮᱛᱟᱜ ᱠᱟᱱᱟ, ᱦᱮᱸ ᱛᱚ ᱱᱚᱣᱟ ᱚ ᱦᱟᱹᱛᱤ ᱞᱮᱠᱟᱱ ᱥᱚᱦᱚᱨᱟᱭ ᱯᱚᱨᱚᱵᱽ ᱫᱚ ᱱᱚᱣᱟ ᱦᱚᱛᱮᱡ ᱛᱮᱜᱮ ᱠᱚ ᱢᱮᱛᱟᱜ ᱠᱟᱱᱟ ᱱᱚᱣᱟ ᱫᱚ ᱢᱟᱱᱮ ᱟᱵᱚ ᱥᱟᱱᱛᱟᱲ ᱥᱮᱨᱣᱟ ᱨᱮᱱᱟᱜ, ᱢᱟᱱᱮ ᱡᱚᱛᱚ ᱠᱷᱚᱡ ᱢᱟᱨᱟᱝ ᱯᱚᱨᱚᱵᱽ ᱠᱟᱱᱟ ᱛᱚ, ᱚᱱᱟ ᱛᱮᱜᱮ ᱱᱚᱣᱟ ᱫᱚ ᱥᱚᱦᱨᱟᱭ ᱯᱚᱨᱚᱵᱽ ᱠᱚ ᱢᱮᱛᱟᱜ ᱠᱟᱱᱟ ᱟᱨ ᱱᱚᱣᱟ ᱫᱚ ᱦᱟᱸᱜ ᱤᱧ ᱦᱚᱸ ᱵᱚᱠᱚᱧ ᱤᱱᱟᱹᱜ ᱮ ᱵᱷᱟᱜᱮ ᱴᱷᱤᱠ ᱫᱚ ᱵᱟᱹᱧ ᱵᱟᱲᱟᱭ ᱛᱟᱞᱟᱝᱟ᱾ ᱡᱟᱦᱟᱸ ᱞᱮᱠᱟ ᱦᱚᱲ ᱠᱚᱴᱷᱮᱱ ᱟᱸᱡᱚᱢ ᱵᱟᱲᱟ ᱛᱚ ᱦᱚᱭᱛᱳ ᱟᱸᱡᱚᱢ ᱵᱟᱲᱟ ᱦᱩᱭ ᱠᱟᱱ ᱜᱮᱭᱟ ᱢᱟᱱᱮ ᱠᱟᱱ ᱫᱤᱥᱟᱹ ᱵᱟᱝ ᱦᱤᱡᱩᱜ ᱠᱟᱱᱟ ᱡᱮ ᱪᱮᱫ ᱦᱚᱛᱮᱫ ᱛᱮ ᱱᱚᱣᱟ ᱫᱚ ᱦᱟᱹᱛᱤ ᱞᱮᱠᱟᱱ ᱥᱚᱨᱚᱦᱟᱭ ᱯᱚᱨᱚᱵᱽ ᱠᱚ ᱢᱮᱛᱟᱜ ᱠᱟᱱᱟ᱾ ᱟᱨ ᱱᱚᱣᱟ ᱫᱚ ᱪᱮᱫ ᱞᱟᱹᱜᱤᱫ ᱦᱟᱹᱛᱤ ᱥᱟᱸᱣ ᱛᱮᱠᱚ ᱛᱩᱞᱩᱡ ᱠᱟᱫᱮᱭᱟ ᱱᱚᱣᱟ ᱨᱮᱱᱟᱜ ᱫᱚ ᱦᱟᱸᱜ ᱢᱤᱫᱴᱮᱡ ᱦᱚᱭᱛᱳ ᱚᱱᱠᱟ ᱞᱮᱠᱟ ᱠᱟᱹᱦᱱᱤ ᱢᱮᱱᱟᱜᱼᱟ, ᱢᱮᱱᱠᱷᱟᱱ ᱤᱧ ᱫᱚ ᱦᱟᱸᱜ ᱵᱟᱰᱟᱭ ᱵᱟᱹᱱᱩᱜ ᱛᱤᱧᱟᱹ᱾ ᱟᱨ ᱟᱸᱡᱚᱢ ᱵᱟᱲᱟ ᱦᱩᱭ ᱠᱟᱱ ᱨᱮᱦᱚᱸ ᱱᱤᱛᱚᱜ ᱫᱚ ᱦᱟᱸᱜ ᱫᱤᱥᱟᱹ ᱵᱟᱝ ᱦᱤᱡᱩᱜ ᱠᱟᱱᱟ᱾
ᱦᱳᱭ ᱛᱟᱦᱚᱞᱮ ᱟᱫᱚ ᱤᱧ ᱜᱮ ᱠᱟᱛᱷᱟᱧ ᱞᱟᱹᱭ ᱞᱮᱜᱮ ᱤᱧ ᱡᱟᱦᱟᱸ ᱛᱤᱱᱟᱹᱜ ᱤᱧ ᱵᱟᱰᱟᱭ ᱠᱟᱫᱟ ᱥᱮ ᱟᱸᱡᱚᱢ ᱠᱟᱜ,
ᱦᱳᱭ ᱦᱳᱭ ᱟᱢ ᱡᱟᱦᱟᱸ ᱛᱤᱱᱟᱹᱜ ᱮᱢ ᱵᱟᱲᱟᱭ ᱛᱟᱞᱟᱝᱼᱟ ᱛᱟᱦᱚᱞᱮ ᱢᱟ ᱚᱱᱟᱜᱮ
ᱦᱳᱭ ᱦᱳᱭ, ᱱᱚᱜᱼᱚᱭ ᱡᱮ ᱟᱵᱚ ᱠᱷᱮᱛ ᱵᱟᱹᱫᱽ ᱨᱮ ᱰᱟᱝᱨᱤ ᱠᱚᱵᱚᱱ ᱥᱮ ᱜᱟᱹᱭ ᱠᱚᱵᱚᱱ ᱩᱱᱟᱹᱜ ᱵᱚᱱ ᱠᱷᱟᱴᱟᱣ ᱠᱚᱣᱟ ᱦᱟᱸᱜ ᱩᱱᱠᱩ ᱫᱚ ᱩᱱᱠᱩ ᱞᱟᱹᱜᱤᱫ ᱛᱮ ᱱᱚᱣᱟ ᱫᱚ ᱥᱚᱨᱦᱟᱭ ᱯᱚᱨᱚᱵᱽ ᱫᱚ ᱵᱤᱥᱮᱥ ᱠᱟᱭᱛᱮ‌ ᱟᱫᱚ, ᱟᱫᱚ ᱩᱱᱠᱩ ᱜᱮ ᱥᱚᱨᱦᱟᱭ ᱵᱚᱱ ᱥᱚᱨᱦᱟᱭ ᱵᱚᱸᱜᱟ ᱨᱮᱵᱚᱱ ᱵᱚᱸᱜᱟ ᱟᱠᱚᱣᱟ, ᱩᱱᱠᱩ ᱜᱮᱵᱚᱱ ᱪᱩᱢᱟᱹᱲᱟ ᱚᱠᱚᱣᱟ ᱥᱮ ᱵᱚᱱ ᱮᱸ ᱪᱟᱨᱦᱟᱣ ᱠᱚᱣᱟ, ᱦᱳᱭ ᱟᱨ ᱱᱚᱜᱼᱚᱭ ᱡᱮ ᱩᱱᱠᱩ ᱩᱱᱠᱩ ᱞᱟᱸᱜᱟ ᱛᱷᱟᱠᱟᱣ ᱩᱱᱟᱹᱜ ᱫᱤᱱ ᱪᱟᱥ ᱠᱟᱹᱢᱤ ᱨᱮᱠᱚ ᱜᱚᱲᱚ ᱟᱠᱟᱫ ᱵᱚᱱᱟ, ᱚᱱᱟ ᱞᱟᱹᱜᱤᱫ ᱛᱮᱜᱮ ᱦᱟᱸᱜ ᱵᱚᱱ ᱥᱚᱦᱨᱟᱭᱚᱜ ᱠᱟᱱᱟ, ᱫᱤᱭᱮ ᱦᱚᱜᱼᱚᱭ ᱠᱚ ᱧᱮᱞᱮᱫᱼᱟ ᱡᱮ ᱱᱚᱜ-ᱚᱭ ᱵᱤᱨ ᱵᱩᱨᱩ ᱨᱮ, ᱵᱤᱨ ᱠᱚᱨᱮ ᱡᱟᱦᱟᱸᱛᱤᱱᱟᱹᱜ ᱡᱤᱵᱽ ᱡᱤᱭᱟᱹᱞᱤ ᱢᱮᱱᱟᱜ ᱠᱟᱜ ᱠᱚᱣᱟ ᱩᱱᱠᱩ ᱩᱱᱠᱩ ᱫᱚ ᱡᱚᱛᱚ ᱠᱷᱚᱱ ᱢᱟᱲᱟᱝ ᱫᱚᱭ ᱦᱩᱭᱩᱜ ᱠᱟᱱᱟ ᱦᱟᱸᱜ ᱥᱚᱨᱦᱟᱭ ᱤᱭᱟᱹ ᱢᱟᱲᱟᱝ ᱫᱚᱭ ᱦᱩᱭᱩᱜ ᱠᱟᱱᱟ ᱦᱟᱹᱛᱤ᱾ ᱟᱫᱚ ᱚᱱᱠᱟ ᱞᱮᱠᱟ ᱛᱮ ᱱᱩᱭ ᱱᱩᱭ ᱱᱩᱭ ᱦᱟᱹᱛᱤ ᱜᱮ ᱥᱚᱨᱦᱟᱭ ᱥᱟᱸᱣ ᱫᱚ ᱠᱚ ᱛᱩᱞᱩᱡ ᱠᱮᱫᱮᱭᱟ ᱪᱮᱫᱟᱜ ᱥᱮ ᱩᱱᱟᱹᱜ ᱮ ᱩᱱᱟᱹᱜ ᱢᱟᱨᱟᱝ ᱩᱱᱟᱹᱜ ᱢᱚᱬᱮ ᱫᱤᱱ ᱥᱚᱨᱦᱟᱭ ᱯᱚᱨᱚᱵᱽ, ᱟᱨ ᱩᱱᱟᱹᱜ ᱞᱟᱹᱴᱩ ᱦᱟᱹᱛᱤ ᱛᱟᱞᱦᱮ ᱠᱷᱟᱡ ᱫᱚ ᱪᱮᱫ ᱞᱮᱠᱟ ᱟᱢ ᱵᱩᱡ ᱫᱟᱲᱮᱜ ᱠᱟᱱ ᱜᱮᱭᱟ ᱛᱤᱱᱟᱹᱜ ᱚᱱᱟ ᱪᱮᱫ ᱞᱮᱠᱟ ᱯᱚᱨᱚᱵᱽ ᱫᱚ ᱦᱟᱸᱜ ᱦᱩᱭᱩᱜᱼᱟ᱾ ᱚᱱᱠᱟ ᱞᱮᱠᱟ ᱤᱧᱟᱹᱜ ᱵᱟᱰᱟᱭ ᱫᱚ ᱦᱟᱸᱜ ᱟᱫᱚ ᱛᱤᱱᱟᱹᱜᱴᱟ ᱥᱟᱹᱨᱤᱭᱟ ᱛᱤᱱᱟᱜ ᱠᱷᱟᱹᱞᱤ ᱦᱟᱸᱜ ᱚᱱᱟᱫᱚ ᱴᱷᱤᱠ ᱤᱧ ᱦᱚᱸ ᱵᱟᱹᱧ ᱵᱟᱰᱟᱭᱟ᱾
ᱦᱳᱭ ᱦᱳᱭ ᱮᱸ ᱴᱷᱤᱠ ᱜᱮᱛᱚ, ᱤᱧ ᱦᱚᱸ ᱚᱱᱟ ᱵᱟᱰᱟᱭ ᱵᱟᱹᱱᱩᱜ ᱛᱤᱧᱟᱹ ᱤᱱᱟᱹᱜ ᱮᱠᱴᱟ ᱫᱚ ᱛᱚ ᱚᱱᱟᱛᱮ ᱦᱟᱸᱜ ᱵᱟᱹᱧ ᱢᱮᱱ ᱫᱟᱲᱮᱭᱟᱜ ᱠᱟᱱᱟ ᱡᱮ ᱛᱤᱱᱟᱹᱜ ᱴᱟ ᱴᱷᱤᱠ ᱥᱮ ᱛᱤᱱᱟᱹᱜ ᱴᱟ ᱵᱷᱩᱞ᱾ ᱛᱚ ᱡᱟᱭᱦᱳᱠ ᱱᱟᱯᱟᱭ ᱜᱮᱢ ᱢᱮᱱ ᱠᱮᱫ ᱛᱟᱞᱟᱝ-ᱟ᱾ ᱟᱪᱪᱷᱟ ᱟᱨ ᱛᱟᱦᱞᱮ ᱵᱚᱠᱚᱧ ᱛᱟᱦᱞᱮ ᱟᱢ ᱫᱚ ᱟᱵᱚᱣᱟᱜ ᱡᱟᱦᱟᱸ ᱮᱱᱮᱡ ᱥᱮᱨᱮᱧ ᱥᱮ ᱨᱩ ᱦᱮᱱᱟᱜ ᱛᱟᱵᱚᱱᱟ ᱴᱟᱢᱟᱠ ᱛᱩᱢᱫᱟᱜ ᱨᱩ ᱱᱚᱣᱟ ᱠᱚᱫᱚ ᱟᱢ ᱫᱚᱢ ᱵᱟᱲᱟᱭᱟ ᱥᱮ ᱵᱟᱝ?
ᱦᱳᱭ ᱵᱟᱰᱟᱭ ᱫᱚ ᱚᱱᱟ ᱫᱚ ᱮᱴᱮᱱ ᱞᱟᱦᱟᱱᱛᱤ ᱜᱮᱭᱟ ᱚᱱᱟ ᱡᱚᱛᱚ ᱠᱷᱚᱡ ᱞᱟᱦᱟ ᱛᱮᱜᱮ ᱵᱟᱰᱟᱭ ᱦᱩᱭᱩᱜ-ᱟ ᱦᱩᱰᱤᱧ ᱩᱢᱮᱨ ᱨᱮᱜᱮ ᱦᱟᱸᱜ᱾
ᱦᱳᱭ ᱟᱨ ᱱᱚᱣᱟ ᱫᱚ ᱮᱠᱟᱞ ᱟᱹᱰᱤ ᱱᱟᱯᱟᱭ ᱠᱟᱛᱷᱟᱢ ᱢᱮᱱ ᱠᱮᱫᱟ ᱱᱚᱣᱟ ᱫᱚ ᱵᱟᱰᱟᱭ ᱫᱚ ᱞᱟᱹᱠᱛᱤ ᱠᱟᱱ ᱜᱮᱭᱟ ᱮᱠᱟᱞ᱾ ᱪᱮᱫᱟᱜ ᱵᱟᱝᱢᱟ ᱟᱵᱚᱣᱟᱜ, ᱦᱮᱸ᱾ ᱦᱳᱭ ᱟᱨ ᱢᱟᱱᱮ, ᱦᱮᱸ᱾ ᱠᱟᱛᱷᱟ ᱫᱚ ᱦᱩᱭᱩᱜ ᱠᱟᱱᱟ ᱱᱚᱝᱠᱟ ᱱᱤᱡᱮᱨᱟᱜ ᱥᱮ ᱦᱚᱸᱜᱼᱚᱭ ᱵᱟᱦᱟ ᱥᱚᱦᱚᱨᱟᱭ ᱦᱩᱭᱱᱟ ᱱᱚᱣᱟ ᱨᱮ ᱟᱢ ᱦᱩᱸᱻ ᱥᱮᱨᱮᱧ ᱡᱩᱫᱤ ᱵᱟᱰᱟᱭ ᱵᱟᱝ ᱛᱟᱦᱮᱸᱱ ᱛᱟᱢᱟ ᱮᱱᱛᱮᱜ ᱟᱢᱟᱜ ᱱᱤᱡᱮᱨᱟᱜ ᱥᱮᱨᱣᱟ ᱨᱮᱱᱟᱜ ᱮᱱᱮᱡ ᱥᱮᱨᱮᱧ ᱵᱟᱢ ᱵᱟᱰᱟᱭ ᱵᱟᱰᱟᱭ ᱵᱟᱝ ᱛᱟᱦᱮᱸᱱ ᱛᱟᱢᱟ ᱮᱱᱠᱷᱟᱱ ᱟᱢᱫᱚ, ᱪᱤᱠᱟᱹᱛᱮᱢ ᱩᱯᱨᱩᱢᱚᱜᱼᱟ ᱟᱢ ᱨᱟᱹᱥᱠᱟᱹᱭᱟᱢ ᱚᱠᱟ ᱞᱮᱠᱟᱨᱮ? ᱢᱟᱱᱮ ᱱᱮᱛᱟᱨ ᱧᱮᱞᱚᱜ ᱠᱟᱱᱟ ᱡᱮ ᱟᱭᱢᱟ ᱜᱤᱫᱽᱨᱟᱹ ᱠᱚ ᱜᱮ ᱧᱮᱞᱚᱜ ᱠᱟᱱᱟ ᱥᱮ ᱟᱭᱢᱟ ᱡᱩᱣᱟᱹᱱ ᱠᱚᱲᱟ ᱠᱩᱲᱤ ᱜᱤᱫᱽᱨᱟᱹ ᱜᱮ ᱢᱟᱱᱮ ᱮᱱᱮᱡ ᱥᱮᱨᱮᱧ ᱵᱟᱠᱚ ᱵᱟᱰᱟᱭᱟ᱾ ᱦᱳᱭᱥᱮ ᱟᱨ ᱨᱩ ᱵᱟ ᱚ ᱨᱩ ᱦᱚᱸ ᱵᱟᱠᱚ ᱵᱟᱲᱟᱭᱟ ᱠᱚᱲᱟ ᱠᱚ ᱱᱚᱝᱠᱟ ᱧᱮᱞᱚᱜ ᱠᱟᱱᱟ, ᱛᱚ ᱩᱱᱠᱩ ᱫᱚ ᱪᱮᱫ ᱠᱚ ᱪᱤᱠᱟᱹᱭᱟ ᱡᱟᱦᱟᱸᱱᱟᱜ ᱜᱮ ᱚᱱᱠᱟ ᱞᱮᱠᱟ ᱯᱚᱨᱚᱵᱽ ᱦᱩᱭᱩᱜ ᱛᱟᱠᱚᱣᱟ ᱛᱚ ᱚᱱᱟ ᱚᱠᱛᱚᱨ ᱨᱮ ᱩᱱᱩᱠᱩ ᱫᱚ ᱛᱟᱢᱟᱞ ᱛᱩᱢᱫᱟᱜ ᱛᱮᱫᱚ ᱵᱟᱠᱚ ᱮᱱᱮᱡ ᱥᱮᱨᱮᱧᱟ, ᱪᱮᱫ ᱠᱚ ᱪᱤᱠᱟᱹᱭᱟ ᱫᱮᱱ ᱛᱟᱦᱚᱞᱮ ᱰᱤᱡᱮ ᱵᱚᱠᱥ ᱟᱹᱜᱩᱭ ᱢᱮ ᱟᱨ ᱫᱤᱭᱮ ᱚᱱᱟ ᱨᱮᱜᱮ ᱥᱮᱨᱮᱧ ᱞᱟᱜᱟᱣ ᱠᱟᱛᱮᱜ ᱠᱚ ᱮᱱᱮᱡ ᱥᱮᱨᱮᱧᱟ᱾
ᱦᱳᱭ ᱦᱳᱭ
ᱛᱚ ᱱᱚᱣᱟ ᱫᱚ ᱤᱧ ᱫᱩᱧ ᱢᱮᱱᱟ ᱱᱚᱣᱟ ᱫᱚ ᱮᱠᱟᱞ ᱵᱟᱝ ᱴᱷᱤᱠᱚᱜ ᱠᱟᱱᱟ ᱪᱮᱫᱟᱜ ᱵᱟᱝᱢᱟ ᱵᱟᱦᱟ ᱨᱮ ᱥᱚ ᱼᱼ ᱠᱚᱨᱟᱭ ᱨᱮ ᱫᱚ ᱟᱵᱚᱣᱟᱜ ᱼᱼ ᱥᱮᱨᱣᱟ ᱨᱮᱫᱚ ᱱᱚᱝᱠᱟ ᱠᱚ ᱢᱮᱱ ᱢᱟᱱᱮ ᱴᱟᱢᱟᱠ ᱛᱩᱢᱫᱟᱜ ᱟᱛᱮᱜ ᱜᱮᱵᱚᱱ ᱮᱱᱮᱡᱼᱟ ᱦᱳᱭ ᱥᱮ ᱾ ᱱᱚᱠᱟ ᱵᱚᱠᱥ ᱠᱚᱛᱮ ᱠᱚᱫᱚ ᱵᱟᱵᱚᱱ ᱮᱱᱮᱡ ᱵᱟᱲᱟᱜ ᱜᱮᱭᱟ ᱾
ᱥᱮᱨᱣᱟ ᱫᱚ ᱵᱟᱹᱱᱩᱜ ᱛᱟᱵᱚᱣᱟ ᱵᱚᱠᱥ ᱢᱟᱭᱤᱠ ᱫᱚ ᱾ ᱟᱨ ᱚᱱᱟ ᱫᱚ ᱟᱵᱚᱣᱟᱜ ᱦᱚᱸ ᱵᱟᱝ ᱠᱟᱱᱟ ᱟᱫᱚ ᱮᱴᱟᱜ ᱦᱚᱲᱟᱜ ᱠᱟᱱᱟ ᱾
ᱦᱳᱭ ᱦᱳᱭ ᱾
ᱦᱳᱭ ᱼᱼ
ᱦᱩᱸ ᱼᱼ
ᱟᱨ ᱱᱚᱜ-ᱚᱭ ᱛᱟᱦᱞᱮ ᱢᱤᱫᱴᱟᱝ ᱠᱩᱠᱞᱤ ᱞᱮᱢ ᱜᱤᱧ ᱾
ᱦᱳᱭ ᱦᱳᱭ ᱢᱟ ᱠᱩᱞᱤᱧ ᱛᱟᱞᱟᱝ ᱢᱮ ᱾
ᱵᱟᱦᱟ ᱵᱟᱦᱟ ᱯᱚᱨᱚᱵᱽ ᱨᱤᱱᱟᱜ ᱢᱟᱱᱮ ᱵᱟᱦᱟ ᱫᱚ ᱯᱚᱨᱚᱵᱽ ᱫᱚ ᱢᱟᱱᱟᱣ ᱜᱮ ᱥᱮ ᱾
ᱦᱮᱸ ᱦᱮᱸ ᱵᱟᱦᱟ ᱯᱚᱨᱚᱵᱽ ᱞᱮ ᱢᱟᱱᱟᱣ ᱜᱮᱭᱟ ᱾
ᱟᱯᱮ ᱡᱩᱫᱤ ᱵᱟᱦᱟ ᱥᱮ ᱵᱟᱦᱟ ᱯᱚᱨᱚᱵᱽ ᱵᱟᱯᱮ ᱢᱟᱱᱟᱣ ᱛᱟᱞᱦᱮ ᱠᱷᱟᱡ ᱯᱮ ᱥᱚᱨᱦᱟᱭᱚᱜ ᱛᱟᱦᱮᱱᱟ ᱥᱮ ᱵᱟᱯᱮ ᱥᱚᱨᱦᱟᱭᱚᱜ ᱛᱟᱦᱮᱱᱟ?
ᱟᱞᱮ ᱡᱩᱫᱤ ᱵᱟᱦᱟ ᱯᱚᱨᱚᱵᱽ ᱵᱟᱞᱮ ᱢᱟᱱᱟᱣᱟ ᱼᱼ ᱛᱚ ᱱᱚᱠᱟ ᱠᱟᱱᱟ ᱮᱸᱼᱼ ᱢᱮᱱᱟ ᱠᱚ ᱡᱮ ᱵᱟᱦᱟ ᱯᱚᱨᱚᱵᱽ ᱵᱟᱢ ᱵᱟᱢ ᱢᱟᱱᱟᱣ ᱞᱮᱠᱷᱟᱱ ᱫᱚ ᱚᱱᱟ ᱫᱚ ᱦᱟᱸᱜ ᱟᱸᱼᱼ ᱠᱚ ᱢᱟᱜ ᱢᱚᱬᱮᱜᱼᱟ ᱢᱮᱱᱠᱷᱟᱱ ᱟᱞᱮ ᱟᱹᱛᱩ ᱨᱮᱫᱚ ᱦᱟᱸᱜ ᱱᱚᱱᱠᱟ ᱢᱟᱱᱮ ᱼᱼ ᱢᱟᱜ ᱢᱚᱬᱮ ᱦᱚᱸ ᱵᱟᱝ ᱦᱩᱭ ᱵᱟᱲᱟᱣ ᱠᱟᱱᱟ ᱟᱨ ᱱᱤᱭᱟᱹ ᱫᱷᱟᱣ ᱜᱮ ᱦᱟᱸᱜ ᱱᱚᱝᱠᱟ ᱦᱩᱭ ᱠᱟᱱᱟ ᱾ ᱚᱱᱟ ᱞᱟᱦᱟ ᱫᱚᱦᱟᱸᱜ ᱵᱟᱧ ᱟᱸᱡᱚᱢ ᱵᱟᱲᱟᱣ ᱠᱟᱫᱟ ᱱᱤᱭᱟᱹ ᱫᱷᱟᱣ ᱜᱮ ᱦᱟᱸᱜ ᱼᱼ ᱟᱞᱮ ᱡᱟᱦᱟᱸ ᱵᱟᱦᱟ ᱯᱚᱨᱚᱵᱽ ᱟᱨ ᱪᱮᱫ ᱱᱤᱭᱟᱹ ᱫᱷᱟᱣ ᱫᱚ ᱦᱟᱸᱜ ᱵᱟᱞᱮ ᱵᱟᱦᱟᱣ ᱟᱠᱟᱱᱟ ᱾
ᱚᱝᱠᱟ ᱚᱱᱮ ᱼᱼ ᱟᱞᱮ ᱟᱹᱛᱩ ᱚᱱᱠᱟ ᱮᱴᱠᱮᱴᱚᱬᱮ ᱦᱩᱭ ᱞᱮᱱᱟ ᱟᱨ ᱪᱮᱫ ᱚᱱᱠᱟ ᱨᱩᱣᱟᱹ ᱦᱟᱹᱥᱩ ᱦᱩᱭᱩᱜ ᱠᱟᱱ ᱛᱟᱦᱮᱸ ᱾ ᱛᱚ ᱚᱱᱟ ᱦᱚᱛᱮᱡ ᱛᱮ ᱼᱼ ᱛᱟᱦᱞᱮ ᱵᱟᱦᱟ ᱯᱚᱨᱚᱵᱽ ᱫᱚ ᱱᱤᱭᱟᱹ ᱫᱷᱟᱣ ᱵᱟᱝ ᱢᱟᱱᱟᱣᱟ ᱵᱟᱝ ᱼᱼ ᱦᱩᱭ ᱞᱮᱱ ᱛᱟᱞᱮᱭᱟ ᱛᱚ ᱟᱫᱚ ᱦᱟᱸᱜ ᱵᱟᱹᱧ ᱵᱟᱲᱟᱭᱟ ᱡᱮ ᱪᱮᱜ ᱼᱼ ᱡᱮ ᱵᱟᱦᱟ ᱯᱚᱨᱚᱵᱽ ᱵᱟᱝ ᱦᱩᱭ ᱞᱮᱱᱠᱷᱟᱱ ᱠᱚ ᱥᱚᱨᱦᱟᱭᱚᱜᱼᱟ ᱥᱮ ᱵᱟᱠᱚ ᱥᱚᱨᱦᱟᱭᱚᱜᱼᱟ ᱾ ᱟᱫᱚ ᱟᱯᱮ ᱚᱱᱛᱮ ᱫᱚ ᱚᱠᱟ ᱞᱮᱠᱟᱭ ᱞᱟᱹᱭᱤᱧ ᱢᱮᱥᱮ ᱼᱼ
ᱦᱳᱭ ᱟᱞᱮ ᱥᱮᱜ ᱫᱚ ᱚᱱᱟ ᱢᱟᱜ ᱢᱚᱬᱮ ᱛᱟᱜ ᱫᱚ ᱟᱹᱰᱤ ᱠᱚᱢ ᱜᱮ ᱦᱩᱭᱩᱜ ᱛᱟᱦᱮᱱᱟ ᱾ ᱡᱩᱫᱤ ᱟᱞᱮ ᱯᱷᱟᱹᱜᱩᱱ ᱵᱚᱸᱜᱟ ᱨᱮ ᱡᱩᱫᱤ ᱵᱟᱞᱮ ᱵᱟᱦᱟᱜᱼᱟ ᱾ ᱛᱟᱞᱦᱮ ᱠᱷᱟᱱ ᱫᱚ ᱼᱼ ᱟᱞᱮ ᱥᱚᱨᱦᱟᱭ ᱵᱚᱸᱜᱟ ᱨᱮ ᱥᱚᱨᱦᱟᱭ ᱵᱟᱞᱮ ᱧᱟᱢᱼᱟ ᱮᱭ ᱠᱟᱨᱚᱱ-ᱮ ᱱᱚᱜᱼᱚᱭ ᱥᱤᱥᱤᱨ ᱡᱟᱹᱣᱤᱡ ᱥᱤᱨᱡᱚᱱ ᱠᱟᱜ-ᱮ ᱼᱼ ᱡᱟᱦᱟᱸ ᱵᱤᱨ-ᱵᱩᱨᱩ ᱨᱮ ᱚᱱᱟ ᱠᱚ ᱡᱚᱫᱤ ᱵᱤᱱ ᱵᱟᱦᱟ ᱛᱮᱢ ᱡᱚᱴᱮᱜᱼᱟ ᱛᱟᱞᱦᱮ ᱠᱷᱟᱡ ᱫᱚ ᱼᱼ ᱦᱩᱸ ᱚᱱᱟ ᱫᱚ ᱵᱟᱝ ᱵᱟᱹᱜᱤᱭᱟ ᱥᱮ ᱛᱟᱞᱦᱮ ᱠᱷᱟᱡ ᱫᱚ ᱥᱚᱨᱦᱟᱭ ᱫᱚ ᱮᱠᱟᱱᱛᱤ ᱵᱟᱦᱟ ᱫᱚ ᱼᱼ ᱮᱠᱟᱞ ᱜᱮ ᱢᱟᱱᱟᱣ ᱞᱟᱹᱠᱛᱤ ᱠᱟᱱ ᱛᱟᱯᱚᱨ ᱵᱩᱱ ᱥᱚᱨᱦᱟᱭᱚᱜ-ᱟ ᱾ ᱟᱫᱚ ᱚᱱᱠᱟ ᱜᱮ ᱟᱞᱮ ᱥᱮᱜ ᱦᱚᱸ ᱟᱹᱨᱤ ᱪᱟᱹᱞᱤ ᱪᱟᱹᱞᱩ ᱢᱮᱱᱟᱜ ᱟᱠᱟᱜ ᱦᱟᱸᱜ ᱾ ᱡᱩᱫᱤ ᱱᱚᱜᱼᱚᱭ ᱵᱟᱦᱟ ᱯᱚᱨᱚᱵᱽ ᱵᱟᱵᱚᱱ ᱢᱟᱱᱟᱣ ᱞᱮᱠᱷᱟᱡ ᱫᱚ ᱛᱟᱞᱦᱮ ᱥᱚᱨᱦᱟᱭ ᱯᱚᱨᱚᱵᱽ ᱦᱚᱸ ᱵᱚᱱ ᱧᱟᱢᱟ ᱾ ᱦᱳᱭ ᱤᱝᱠᱟ ᱪᱟᱹᱞᱩ ᱢᱮᱱᱟᱜ-ᱟ ᱦᱟᱸᱜ᱾
ᱦᱳᱭ ᱚᱱᱟ ᱢᱟ ᱤᱧ ᱟᱸᱡᱚᱢ ᱠᱟᱜ ᱜᱮᱭᱟ ᱡᱮ ᱱᱟᱣᱟ ᱵᱟᱦᱟ, ᱱᱟᱣᱟ ᱡᱚ᱾ ᱛᱤᱱᱟᱹᱜ ᱜᱟᱱ ᱦᱟᱹᱵᱤᱡ ᱵᱟᱵᱚᱱ ᱵᱟᱦᱟ ᱯᱚᱨᱚᱵᱽ ᱢᱟᱱᱮ ᱢᱩᱨᱩᱫ ᱵᱟᱦᱟ ᱠᱚ ᱢᱟᱲᱟᱝ ᱛᱮ ᱵᱟᱦᱟ ᱯᱚᱨᱚᱵᱽ ᱵᱟᱝ ᱦᱩᱭ ᱞᱮᱱᱠᱷᱟᱱ ᱚᱱᱟ ᱠᱚᱫᱚ ᱢᱟᱱᱮᱢ ᱵᱮᱵᱦᱟᱨ ᱜᱮᱭᱟ ᱟᱨ ᱪᱮᱫ, ᱚᱱᱟᱠᱟ ᱤᱧᱦᱚᱸ ᱵᱟᱰᱟᱭ ᱫᱚ ᱢᱮᱱᱟᱜ ᱛᱤᱧᱟᱹ ᱢᱮᱱᱠᱷᱟᱱ ᱤᱧᱫᱚ ᱢᱟᱱᱮ ᱟᱛᱩ ᱨᱮ ᱱᱤᱭᱟᱹ ᱵᱷᱟᱨ ᱫᱚ ᱚᱝᱠᱟ ᱮᱴᱠᱮᱴᱚᱬᱮ ᱠᱚ ᱛᱟᱦᱮᱸ ᱠᱟᱱᱟ ᱛᱟᱞᱦᱮ ᱚᱱᱟᱛᱮ ᱵᱟᱦᱟ ᱯᱚᱨᱚᱵᱽ ᱢᱟ ᱵᱟᱝᱞᱮ ᱢᱟᱱᱟᱣ ᱫᱟᱲᱮᱭᱟᱫᱟ ᱟᱨ ᱚᱝᱠᱟ ᱞᱮᱠ ᱟᱫᱚ ᱦᱟᱸᱜ ᱢᱟᱜ ᱢᱚᱬᱮ ᱦᱩᱭᱩᱜ-ᱟ, ᱢᱟᱜ ᱢᱚᱬᱮ ᱞᱟᱹᱜᱤᱫ ᱢᱟ ᱪᱮᱫ ᱟᱨᱚ ᱟᱹᱰᱤ ᱠᱤᱪᱷᱩ ᱞᱟᱜᱟᱜ-ᱟ ᱢᱮᱱᱠᱷᱟᱱ ᱟᱞᱮ ᱟᱛᱩ ᱫᱚ ᱱᱚᱝᱠᱟᱣ ᱠᱟᱱᱟ ᱫᱤᱠᱩ ᱟᱛᱩ ᱨᱮ ᱟᱛᱩ ᱛᱟᱞᱮ ᱛᱚ, ᱢᱟᱱᱮ ᱥᱟᱱᱛᱟᱲ ᱫᱚ ᱦᱟᱸᱜ ᱞᱮ ᱠᱚᱢ ᱜᱮᱭᱟ᱾ ᱛᱚ ᱚᱱᱟᱜᱮ ᱦᱟᱸᱜ ᱪᱮᱫ ᱠᱚ ᱪᱤᱠᱟᱹᱭᱮᱫ ᱛᱟᱞᱮᱭᱟ ᱤᱧᱦᱚᱸ ᱵᱟᱹᱧ ᱞᱟᱹᱭ ᱫᱟᱲᱮᱭᱟᱜ ᱠᱟᱱᱟ᱾
ᱦᱳᱭ ᱢᱟ ᱛᱟᱦᱞᱮ ᱚᱠᱛᱚ ᱠᱚᱫᱚ ᱦᱩᱭᱱᱟ ᱛᱤᱦᱤᱧ ᱞᱮᱠᱟ ᱫᱚ, ᱛᱟᱦᱞᱮ ᱠᱤᱫᱤᱯ ᱠᱚᱢᱟ ᱦᱩᱭ ᱠᱟᱱ᱾ ᱠᱤᱫᱩᱯ ᱠᱟᱛᱮᱫ ᱛᱟᱦᱞᱮ ᱱᱤᱛᱳᱜ ᱫᱚ ᱚᱠᱛᱚ ᱠᱚᱦᱚᱸ ᱦᱩᱭᱮᱱᱟ ᱡᱟᱹᱯᱤᱫ ᱨᱮᱱᱟᱜ ᱡᱟᱹᱯᱤᱫ ᱠᱟᱛᱮᱜ ᱱᱟᱧ ᱡᱤᱨᱟᱹᱜ-ᱟ ᱦᱟᱸᱜ᱾
ᱦᱳᱭ ᱦᱳᱭ, ᱡᱤᱨᱟᱹᱣ ᱵᱟᱲᱟᱜ ᱦᱩᱭᱩᱜ-ᱟ ᱟᱫᱚ, ᱦᱳᱭ ᱢᱟ ᱛᱚᱵᱮ ᱴᱷᱤᱠ ᱜᱮᱭᱟ ᱢᱟ ᱥᱟᱹᱜᱩᱱ ᱧᱤᱫᱟᱹ᱾
ᱦᱳᱭ, ᱢᱟ ᱛᱟᱦᱞᱮ ᱥᱟᱹᱜᱩᱱ ᱧᱤᱫᱟᱹ᱾